ᱦᱮᱸ ᱟᱸᱡᱚᱱᱚᱜ ᱦᱳᱭ ᱟᱸᱡᱚᱢᱚᱜ ᱠᱟᱱᱟ ᱟᱹᱞᱤᱧᱟᱜ ᱵᱤᱱ ᱟᱸᱡᱚᱢᱮᱫᱼᱟ
ᱦᱮᱸ ᱦᱮᱸ ᱨᱚᱲ ᱠᱚᱫᱚ ᱴᱷᱤᱠ ᱜᱮ ᱟᱸᱡᱚᱢᱚᱜ ᱠᱟᱱ ᱛᱟᱵᱤᱱᱟ
ᱟᱪᱪᱷᱟ ᱟᱪᱪᱷᱟ ᱦᱳᱭ ᱛᱚ
ᱦᱩᱸ ᱦᱩᱸ ᱦᱩᱸ
ᱛᱟᱦᱚᱞᱮ ᱪᱮᱜ ᱵᱤᱱ ᱪᱤᱠᱟᱭᱟ ᱱᱤᱛᱚᱜ ᱫᱚ
ᱟᱹᱞᱤᱧ ᱫᱚ ᱪᱮᱫᱦᱚᱸ ᱵᱟᱝ ᱱᱚᱜᱼᱚᱭ ᱫᱩᱲᱩᱵ ᱵᱟᱲᱟ ᱨᱮᱜᱮ ᱦᱮᱱᱟᱜ ᱞᱤᱧᱟ ᱱᱤᱛ ᱫᱚ
ᱟᱪᱪᱷᱟ ᱟᱪᱪᱷᱟ ᱚᱲᱟᱜ ᱠᱚᱨᱮ ᱛᱟᱦᱚᱞᱮ ᱥᱟᱱᱟᱢ ᱜᱮ ᱱᱟᱯᱟᱭ ᱵᱟᱲᱟ ᱜᱮᱛᱚ
ᱦᱮᱸ ᱦᱮᱸ ᱱᱤᱛ ᱫᱚᱞᱮ ᱱᱟᱯᱟᱭ ᱵᱟᱲᱟ ᱜᱮᱭᱟ ᱟᱯᱮ ᱫᱚ
ᱟᱞᱮ ᱠᱚᱦᱚᱸ ᱱᱤᱛᱚᱜ ᱫᱚ ᱦᱟᱸᱜ ᱱᱟᱯᱟᱭ ᱵᱟᱲᱟ ᱜᱮ ᱦᱮᱱᱟᱜ ᱟᱠᱟᱫ ᱞᱮᱭᱟ
ᱦᱮᱸ ᱚ ᱟᱪᱪᱷᱟ ᱟᱪᱪᱷᱟ ᱦᱮᱸᱛᱚ
ᱛᱚᱞᱮ ᱫᱟᱜ ᱡᱟᱹᱲᱤ ᱠᱚᱫᱚ ᱚᱠᱟ ᱞᱮᱠᱟ ᱦᱮᱸ ᱞᱟᱹᱭ ᱵᱤᱱ
ᱫᱟᱜ ᱡᱟᱹᱲᱤ ᱠᱚᱫᱚ ᱦᱩᱭ ᱵᱟᱲᱟᱭᱮᱱ ᱜᱮᱭᱟ ᱱᱟᱠᱷᱟᱱ ᱥᱮᱛᱟᱜ ᱛᱤᱱ ᱴᱟ ᱠᱷᱚᱱᱟᱜ ᱥᱟᱲᱮ ᱛᱤᱱᱴᱟ ᱠᱷᱚᱱᱟᱜ ᱟᱨᱟᱢᱵᱚ ᱠᱟᱫᱟᱭ ᱱᱟᱜ ᱠᱷᱟᱱ ᱮᱜᱟᱨᱚᱴᱟ ᱫᱚᱥᱴᱟ ᱥᱮᱫ ᱛᱮ ᱢᱟᱱᱮ ᱫᱚᱥᱴᱟ ᱥᱟᱲᱮ ᱫᱚᱥᱴᱟ ᱥᱮᱫ ᱫᱟᱜ ᱮ ᱟᱥᱚᱨ ᱟᱠᱟᱫᱟᱭ ᱢᱟᱱᱮ ᱠᱚᱢ ᱠᱚᱢ ᱫᱟᱜ ᱮ ᱨᱚᱦᱚᱭ ᱵᱷᱳᱨ ᱛᱮᱫᱚ ᱠᱷᱟᱱ ᱟᱹᱰᱤ ᱡᱳᱨ ᱜᱮ ᱫᱟᱜ ᱠᱟᱫᱟᱭ ᱠᱤᱱᱛᱩ ᱦᱳᱭ ᱚᱱᱠᱟ ᱢᱟᱱᱮ ᱥᱟᱛᱴᱟ ᱟᱴᱴᱟ ᱥᱮᱫ ᱫᱚ ᱠᱚᱢ ᱠᱚᱢ ᱫᱟᱜ ᱠᱮᱫᱟᱭ ᱠᱤᱱᱛᱩ ᱡᱚᱨᱚᱡ ᱛᱮᱜ ᱜᱮᱭᱟᱭ ᱫᱟᱜ ᱫᱚ
ᱟᱪᱪᱷᱟ ᱟᱪᱪᱷᱟ ᱦᱳᱭ
ᱟᱲᱟ ᱟᱯᱮ ᱥᱮᱫ ᱫᱚ
ᱟᱞᱮ ᱥᱮᱫ ᱦᱚᱸ ᱚᱱᱠᱟᱜᱮ ᱫᱤᱱᱟᱹᱢᱟᱱ ᱫᱚ ᱥᱮᱛᱟᱜ ᱥᱮᱛᱟᱜ ᱮ ᱫᱟᱜ ᱵᱟᱲᱟ ᱠᱮᱫ ᱜᱮᱭᱟ ᱟᱫᱚ ᱱᱚᱛᱮ ᱫᱚ ᱫᱟᱜ ᱫᱚᱭ ᱫᱟᱜ ᱮᱫᱟ ᱢᱮᱱᱠᱷᱟᱱ ᱠᱟᱹᱴᱤᱡ ᱠᱟᱹᱴᱤᱡ ᱡᱤᱯᱤᱨ ᱡᱤᱯᱤᱨ ᱮ ᱫᱟᱜ ᱮᱜᱼᱟ ᱟᱨ ᱱᱚᱜᱼᱚᱭ ᱡᱷᱤᱯᱤᱨ ᱡᱷᱤᱯᱤᱨ ᱵᱤᱨ ᱫᱟᱜ ᱛᱮᱫᱚ ᱥᱮ ᱠᱷᱮᱛ ᱠᱚᱨᱮ ᱦᱚᱸ ᱫᱟᱜ ᱫᱚ ᱵᱟᱭ ᱛᱤᱸᱜᱩ ᱱᱟᱥᱮ ᱠᱟᱹᱢᱤ ᱨᱮᱦᱚᱸ ᱵᱟᱝ ᱞᱟᱜᱟᱜᱼᱟ ᱠᱟᱹᱴᱤᱡ
ᱦᱮᱸ ᱵᱟᱝ ᱵᱟᱝ ᱚᱱᱠᱟ ᱫᱟᱜ ᱫᱚ ᱦᱮᱸ ᱚᱱᱠᱟ ᱫᱟᱜ ᱫᱚ ᱡᱮᱢᱚᱱ ᱟᱞᱮ ᱫᱤᱥᱚᱢ ᱫᱚ ᱟᱵᱟᱨ ᱜᱮ ᱵᱟᱝ ᱞᱟᱜᱟᱜᱼᱟ ᱪᱮᱫᱟᱜ ᱥᱮ ᱵᱟᱹᱞᱤ ᱫᱤᱥᱚᱢ ᱥᱮ ᱚᱱᱠᱟ ᱫᱟᱜ ᱞᱮᱠᱷᱟᱱ ᱠᱷᱮᱛ ᱨᱮᱢᱟ ᱛᱚᱵᱟᱜ ᱜᱮ ᱵᱟᱝ ᱛᱚᱵᱟ ᱥᱩᱫᱷᱩ ᱜᱷᱟᱥ ᱠᱚᱜᱮ ᱚᱱᱠᱟ ᱞᱚᱥᱚᱫ ᱵᱟᱲᱟᱜᱼᱟ ᱚᱱᱟᱜᱮ
ᱟᱪᱪᱷᱟ ᱟᱪᱪᱷᱟ
ᱟᱨ ᱨᱟᱪᱟ ᱠᱚᱦᱚᱸ ᱞᱚᱥᱚᱜᱵᱟᱨᱟᱜᱼᱟ ᱚᱱᱟ ᱫᱟᱜ ᱫᱚ ᱪᱮᱫ ᱦᱚᱸ ᱵᱟᱝ ᱥᱩᱫᱩ ᱚᱱᱟ ᱮᱢᱱᱤ ᱥᱟᱨᱟᱝ ᱜᱚᱴᱤᱡ ᱫᱟᱜ ᱠᱟᱜᱼᱟᱭ ᱞᱚᱥᱚᱫ ᱠᱟᱜ ᱚᱱᱟᱜᱮ ᱟᱫᱚ ᱪᱮᱫ ᱦᱚᱸ ᱵᱟᱝ
ᱚᱲᱟᱜ ᱠᱷᱚᱱ ᱦᱚᱸ ᱩᱰᱩᱠᱚᱜ ᱜᱮ ᱵᱟᱝ ᱥᱟᱱᱟᱣᱟ ᱞᱚᱥᱚᱫ ᱠᱚᱨᱮ
ᱦᱮᱸ ᱞᱟᱥᱚᱫ ᱠᱚ ᱠᱷᱚᱱᱟᱜ
ᱦᱮᱸ ᱛᱚ
ᱦᱳᱭ ᱦᱳᱭ
ᱛᱟᱦᱚᱞᱮ ᱱᱤᱛᱚᱜ ᱫᱚ ᱠᱟᱹᱢᱤ ᱵᱟᱲᱟ ᱠᱚᱫᱚ ᱪᱮᱫ ᱠᱚ ᱦᱩᱭᱩᱜ ᱠᱟᱱᱟ
ᱠᱟᱹᱢᱤ ᱵᱟᱲᱟ ᱠᱚᱫᱚ ᱱᱟᱜ ᱠᱷᱟᱱ ᱚᱲᱟᱜ ᱠᱚᱨᱮ ᱜᱮ ᱚᱱᱟ ᱪᱟᱥᱵᱟᱥ ᱠᱚᱜᱮ ᱠᱟᱹᱢᱤ ᱵᱟᱲᱟ ᱫᱚ ᱦᱩᱭᱩᱜ ᱠᱟᱱᱟ ᱢᱮᱱᱠᱷᱟᱱ ᱚᱱᱟ ᱠᱚ ᱠᱷᱚᱱ ᱫᱚ ᱪᱮᱫ ᱦᱚᱸ ᱱᱤᱛ ᱫᱚ ᱟᱥᱟᱨ ᱵᱚᱸᱜᱟ ᱥᱮ ᱡᱚᱛᱷᱚ ᱦᱚᱲ ᱜᱮ ᱠᱟᱹᱢᱤ ᱱᱤᱭᱮ ᱜᱮᱠᱚ ᱪᱤᱱᱛᱟᱹ ᱵᱲᱟᱭᱟ ᱚᱠᱟ ᱥᱮᱫ ᱛᱮ ᱨᱚᱦᱚᱭ ᱞᱮᱠᱷᱟᱱ ᱪᱟᱵᱟᱜᱼᱟ ᱵᱟᱝ ᱦᱮ ᱵᱟᱝ ᱚᱱᱟ ᱠᱚᱜᱮ ᱠᱚ ᱪᱤᱱᱛᱟᱹ ᱵᱟᱲᱟᱭᱟ ᱱᱤᱛ ᱫᱚ ᱮᱴᱟᱜ ᱠᱟᱹᱢᱤ ᱫᱚ ᱥᱮᱨᱚᱠᱚᱢ ᱵᱟᱹᱱᱩᱜᱼᱟ
ᱟᱪᱪᱷᱟ ᱟᱪᱪᱷᱟ ᱟᱞᱮ ᱥᱮᱫ ᱦᱚᱸ ᱚᱱᱠᱟᱜ ᱜᱮ ᱠᱟᱹᱢᱤ ᱠᱚᱫᱚ ᱱᱤᱛᱚᱜ ᱫᱚ ᱱᱚᱼᱦᱚᱭ ᱨᱚᱦᱚᱭ ᱠᱚᱞᱮ ᱮᱛᱚᱦᱚᱵ ᱵᱟᱲᱟᱣ ᱟᱠᱟᱜᱼᱟ ᱟᱞᱮ ᱫᱚ ᱛᱟᱦᱚᱞᱮ ᱚᱱᱟᱜᱮ ᱨᱚᱦᱚᱭ ᱠᱚ ᱪᱟᱞᱟᱜ ᱠᱟᱱᱟ ᱴᱩᱠ ᱴᱟᱠ ᱩᱱᱟᱹᱜ ᱡᱩᱛ ᱥᱟᱺᱦᱤᱡ ᱫᱚ ᱫᱟᱜ ᱠᱚ ᱵᱟᱹᱱᱩᱜ ᱟᱥᱮ ᱡᱟᱦᱟᱸ ᱠᱚ ᱠᱟᱹᱴᱤᱡ ᱢᱟᱲᱟᱝ ᱛᱮ ᱫᱟᱜ ᱜᱚᱫ ᱟᱠᱟᱱᱟ ᱛᱟᱦᱚᱞᱮ ᱚᱱᱟ ᱳᱭ ᱥᱤ ᱵᱟᱲᱟ ᱠᱟᱛᱮᱫ ᱞᱮ ᱨᱚᱦᱚᱭ ᱵᱟᱲᱟ ᱠᱟᱜ ᱠᱟᱱᱟ᱾
ᱳ ᱟᱪᱪᱷᱟ᱾ ᱦᱮᱸ ᱛᱚ ᱛᱟᱦᱚᱞᱮ ᱟᱯᱮ ᱫᱚ ᱢᱟᱱᱮ ᱨᱚᱦᱚᱭ ᱜᱮᱭᱟ ᱯᱮ ᱮᱸ ᱱᱟᱦᱮᱞ ᱛᱮ ᱥᱮ ᱴᱟᱠᱴᱟᱨ ᱛᱮᱜᱮᱯᱮ ᱥᱤᱭᱳᱜ
ᱵᱟᱝ ᱵᱟᱝ ᱱᱟᱦᱮᱞ ᱠᱚᱫᱚ ᱦᱟᱸᱜ ᱢᱟᱲᱟᱝ ᱛᱮ ᱛᱟᱦᱮᱸ ᱵᱟᱲᱟ ᱠᱟᱱ ᱛᱟᱞᱮᱭᱟ ᱟᱫᱚ ᱟᱹᱠᱷᱨᱤᱧ ᱵᱟᱲᱟ ᱟᱠᱟ ᱠᱚᱣᱟᱞᱮ ᱰᱟᱺᱝᱨᱤ ᱠᱚᱫᱚ ᱦᱟᱸᱜ ᱛᱟᱦᱚᱞᱮ ᱱᱤᱛᱚᱜ ᱵᱟᱨ ᱯᱮ ᱥᱮᱨᱢᱟ ᱜᱟᱱ ᱫᱚ ᱦᱟᱸᱜ ᱴᱟᱠᱴᱟᱨ ᱠᱚᱛᱮ ᱜᱮᱞᱮ ᱥᱤᱭᱮᱜᱼᱟ᱾ ᱱᱮᱛᱟᱨ ᱫᱚ ᱡᱟᱹᱥᱛᱤ ᱦᱚᱲ ᱜᱮᱛᱚ ᱴᱟᱠᱴᱟᱨ ᱠᱚᱛᱮ ᱠᱚ ᱥᱤᱭᱮᱜᱼᱟ ᱱᱟᱦᱮᱞ ᱠᱚ ᱛᱟᱦᱮᱸ ᱠᱟᱛᱮᱜ ᱨᱮᱦᱚᱸ
ᱦᱮᱸ ᱦᱮᱸ
ᱠᱷᱟᱱ ᱚᱠᱛᱚ ᱦᱚᱸ ᱟᱭᱢᱟ ᱜᱟᱱ ᱞᱟᱜᱟᱜᱼᱟ ᱟᱨ ᱴᱮᱠᱴᱟᱨ ᱛᱮᱠᱷᱟᱱ ᱞᱚᱜᱚᱱ ᱜᱮ ᱦᱩᱭᱩᱜᱼᱟ᱾
ᱦᱩᱸ ᱦᱩᱸ ᱚᱱᱟ ᱜᱮᱛᱚ ᱱᱮᱛᱟᱨ ᱫᱚ ᱧᱮᱞ ᱢᱮ ᱚᱨᱟᱜ ᱚᱨᱟᱜ ᱠᱚᱨᱮ ᱰᱟᱺᱝᱨᱤ ᱢᱮᱨᱚᱢ ᱠᱚᱦᱚᱸ ᱵᱟᱠᱚ ᱫᱚᱦᱚ ᱰᱟᱹᱝᱨᱤ ᱠᱚᱜᱮ ᱵᱟᱠᱚ ᱫᱚᱦᱚᱭᱮᱫ ᱠᱚᱣᱟ ᱠᱟᱰᱟ ᱠᱚ ᱰᱟᱹᱝᱨᱤ ᱠᱚ ᱧᱮᱞ ᱠᱚ ᱵᱟᱢ ᱧᱮᱞ ᱠᱚᱣᱟ ᱡᱷᱚᱛᱚ ᱠᱚ ᱟᱠᱷᱨᱤᱸᱧ ᱪᱟᱵᱟ ᱠᱮᱜ ᱠᱚᱣᱟ᱾ ᱵᱟᱠᱚ ᱫᱚᱦᱚᱭᱮᱫ ᱠᱚᱣᱟ, ᱚᱱᱟ ᱠᱷᱟᱹᱛᱤᱨ ᱱᱟᱦᱮᱞ ᱦᱚᱸ ᱵᱟᱹᱱᱩᱜᱼᱟ ᱚᱱᱟ ᱠᱷᱟᱹᱛᱤᱨ ᱡᱷᱚ ᱛᱚ ᱦᱚᱲᱜᱮ ᱴᱨᱟᱠᱴᱟᱨ ᱛᱮᱜᱮ ᱠᱚ ᱥᱤ ᱠᱟᱛᱮᱜ ᱠᱚ ᱪᱟᱥ ᱫᱟ᱾
ᱦᱳᱭ ᱦᱳᱭ ᱡᱩᱜᱽ ᱦᱚᱸ ᱵᱚᱛᱚᱞᱚᱜ ᱠᱟᱱᱟ ᱥᱮ ᱱᱮᱛᱟᱨ ᱫᱚ ᱞᱟᱦᱟ ᱛᱮᱢᱟ ᱦᱩᱲᱩ ᱤᱨ ᱞᱟᱜᱟᱜ ᱠ ᱦᱩᱲᱩ ᱫᱟᱞ ᱞᱮᱛᱟᱨ ᱫᱚ ᱦᱩᱲᱩ ᱤᱨ ᱦᱚᱸ ᱵᱟᱝ ᱞᱟᱜᱟᱜ ᱠᱟᱱᱟ ᱫᱟᱞ ᱦᱚᱸ ᱵᱟᱝ ᱞᱟᱜᱟᱜ ᱠᱟᱱᱟ ᱠᱟᱣᱰᱤ ᱛᱟᱦᱮᱱ ᱠᱷᱟᱱ᱾
ᱦᱮᱸ ᱡᱚᱛᱚ ᱜᱮ ᱱᱮᱛᱟᱨ ᱫᱚ ᱱᱚᱣᱟ ᱡᱩᱜᱽ ᱨᱮᱫᱚ ᱥᱩᱫᱩ ᱞᱟᱦᱟ ᱨᱮᱜᱮ ᱠᱟᱣᱰᱤ, ᱠᱟᱣᱰᱤ ᱡᱩᱫᱤ ᱛᱟᱦᱮᱱ ᱛᱟᱢᱟ ᱡᱷᱚᱛᱚ ᱜᱮ
ᱡᱟᱦᱟᱱᱟᱜ ᱜᱮ
ᱦᱳᱭ ᱦᱳᱭ᱾ ᱚᱱᱟ ᱠᱷᱟᱹᱛᱤᱨ ᱛᱟ ᱫᱚ ᱱᱟᱦᱮᱞ ᱛᱮᱫᱚ ᱟᱹᱰᱤ ᱦᱚᱲ ᱡᱷᱚᱛᱚ ᱦᱚᱲ ᱜᱮ ᱴᱟᱠᱴᱟᱨ ᱛᱮᱜᱮ ᱠᱚ ᱥᱤ ᱠᱟᱛᱮᱜ ᱠᱚ ᱪᱟᱥᱫᱟ᱾
ᱦᱳᱭ ᱦᱳᱭ
ᱦᱩᱸ
ᱱᱚᱛᱮ ᱟᱞᱮ ᱱᱚᱛᱮ ᱚᱱᱠᱟ ᱜᱮ ᱟᱫᱚ ᱦᱩᱲᱩ ᱠᱚᱫᱚ ᱦᱟᱸᱜ ᱟᱞᱮ ᱫᱚ ᱱᱤᱡᱮ ᱛᱮᱜᱮᱞᱮ ᱤᱨ ᱵᱟᱲᱟᱭ ᱜᱮᱭᱟ ᱥᱮ ᱦᱚᱲ ᱠᱚᱜᱮᱭᱟ ᱠᱟᱹᱢᱤᱱ ᱠᱚᱜᱮᱭᱟᱞᱮ ᱟᱨ ᱫᱟᱞ ᱦᱚᱸ ᱢᱤᱥᱤᱱ ᱛᱮᱜᱮᱞᱮ ᱫᱟᱞᱟ ᱟᱨᱠᱤ ᱜᱟᱹᱲᱤ ᱠᱚᱛᱮ ᱫᱚ ᱵᱟᱝ ᱢᱮᱱᱠᱷᱟᱱ ᱟᱹᱰᱤ ᱡᱟᱹᱥᱛᱤ ᱜᱮ ᱜᱟᱹᱲᱤ ᱠᱚᱛᱮ ᱦᱚᱸᱠᱚ ᱫᱟᱞᱟ ᱱᱚᱛᱮ ᱫᱚ᱾ ᱚᱱᱟ ᱜᱟᱰᱤ ᱛᱮᱜᱮ ᱤᱨ ᱫᱟᱞ ᱡᱟᱦᱟᱸ ᱫᱚ
ᱦᱩᱸᱦᱩᱸ ᱢᱟᱱᱮ ᱤᱱ ᱫᱩᱧ ᱞᱮᱭᱟ ᱡᱮ ᱚᱲᱟᱜ ᱠᱚᱨᱮ ᱮ ᱰᱟᱝᱨᱤ ᱠᱚ ᱟᱰᱟ ᱠᱚ ᱢᱟᱱᱮ ᱛᱟᱦᱮᱸ ᱞᱮᱱ ᱠᱷᱟᱱ ᱫᱚ ᱢᱟᱱᱮ ᱛᱤ ᱛᱮᱜᱮ ᱤᱨ ᱞᱮᱠᱷᱟᱱ ᱵᱷᱟᱜᱮᱜᱼᱟ ᱪᱮᱫᱟᱜ ᱥᱮ ᱠᱷᱚᱲ ᱠᱚ ᱮᱸᱰᱮᱠᱷᱟᱱᱮᱢ ᱧᱟᱢᱟ ᱵᱟᱠᱷᱟᱱ ᱫᱚ ᱜᱟᱹᱰᱤ ᱠᱚ ᱟᱛᱮ ᱫᱚ ᱥᱩᱫᱩ ᱦᱳᱲᱳ ᱜᱮᱢ ᱧᱟᱢᱟ ᱱᱟᱜ ᱠᱷᱟᱱ ᱚᱱᱟ ᱜᱮᱢ ᱨᱟᱠᱟᱵ ᱫᱟᱲᱮᱭᱟᱜᱼᱟ, ᱠᱤᱱᱛᱩ ᱠᱷᱚᱲ ᱠᱚᱫᱚ ᱵᱟᱢ ᱧᱟᱢᱟ ᱛᱚ
ᱵᱟᱝ ᱵᱟᱝ ᱟᱫᱚ ᱱᱤᱛᱟᱨ ᱫᱚ ᱦᱟᱜ ᱰᱟᱺᱝᱨᱤ ᱠᱚᱦᱚᱸ ᱛᱚ ᱠᱚ ᱵᱟᱠᱚ ᱫᱚᱦᱚᱭᱮᱫ ᱠᱚᱣᱟ ᱥᱮ ᱟᱹᱰᱤ ᱢᱤᱫ ᱵᱟᱨ ᱠᱚ ᱧᱮᱞᱚᱜᱚᱜ ᱠᱟᱱᱟ ᱟᱫᱚ ᱟᱞᱮ ᱫᱚ ᱰᱟᱹᱟᱝᱨᱤ ᱠᱚ ᱵᱟᱹᱱᱩᱜ ᱠᱚ ᱛᱟᱞᱮ ᱨᱮᱦᱚᱸ ᱠᱷᱚᱲ ᱫᱚ ᱢᱟᱱᱮ ᱤᱨ ᱠᱟᱛᱮᱫ ᱜᱮᱞᱮ ᱤᱭᱟᱹᱭᱟ ᱟᱫᱚ ᱠᱷᱚᱲ ᱠᱚᱫᱚ ᱦᱟᱸᱜ ᱩᱱ ᱫᱚᱞᱮ ᱟᱠᱠᱷᱨᱤᱧᱟ ᱚᱱᱠᱟ
ᱚ ᱚ ᱦᱮᱸ ᱦᱮᱸ ᱠᱷᱚᱲ ᱠᱚᱠᱚ ᱟᱠᱷᱨᱤᱧ ᱦᱩᱭᱩᱜ ᱜᱮᱭᱟ᱾
ᱦᱩᱸ
ᱚᱸᱜ ᱟᱪᱪᱷᱟ ᱦᱚᱜᱚᱭ
ᱛᱟᱦᱞᱮ ᱟᱯᱮ ᱥᱮᱫ ᱫᱚ ᱤᱨ ᱠᱚᱫᱚ ᱪᱮᱫ ᱞᱮᱠᱟ ᱛᱤ ᱠᱚᱛᱮᱜᱮ ᱯᱮ ᱤᱨ ᱟᱥᱮ ᱢᱮᱥᱤᱱ ᱛᱮᱜᱮ?
ᱦᱮᱸ ᱵᱟᱝ ᱵᱟᱝ ᱟᱞᱮ ᱥᱮᱫ ᱦᱚᱸ ᱛᱤ ᱛᱮᱜᱮᱠᱩ ᱤᱨ ᱜᱮᱭᱟ ᱢᱮᱥᱤᱱ ᱛᱮᱫᱚ ᱵᱟᱝ ᱠᱚ ᱤᱨᱟ᱾
ᱦᱮ ᱟᱪᱪᱷᱟ
ᱩ ᱚᱱᱟ ᱢᱮᱥᱤᱱ ᱴᱟᱠᱴᱟᱨ ᱠᱚᱛᱮᱜᱮᱠᱚ ᱥᱤᱭᱟ ᱚᱱᱟ ᱠᱚᱜᱮᱠᱚ ᱨᱚᱦᱚ ᱛᱮᱜᱮ ᱢᱟᱱᱮ ᱨᱚᱦᱚᱭ ᱦᱳᱭᱳᱜ ᱜᱮᱭᱟ ᱱᱟᱦᱮᱞ ᱛᱮᱫᱚ ᱵᱟᱝ ᱥᱩᱫᱩ ᱤᱨ ᱠᱚᱫᱚ ᱱᱟᱸᱜ ᱠᱷᱟᱱ ᱢᱚᱱᱤᱥ ᱟᱛᱮ ᱜᱮᱠᱚ ᱤᱨ ᱜᱮᱭᱟ ᱱᱤᱡᱮᱨᱟᱜ ᱦᱚᱲ ᱛᱮᱜᱮ ᱠᱚ ᱤᱨᱟ ᱢᱟᱱᱮ ᱤᱨ ᱛᱚᱝ ᱜᱟᱹᱰᱤ ᱠᱚᱛᱮ ᱫᱚ ᱵᱟᱝ
ᱤᱱᱟᱭ ᱟᱪᱷᱟ ᱟᱪᱷᱟ
ᱦᱳᱭ ᱦᱳᱭ
ᱦᱩᱸ ᱛᱚ
ᱛᱟᱦᱚᱞᱮ ᱮᱸ ᱱᱟᱠᱷᱟᱱ ᱟᱯᱮ ᱥᱮᱫ ᱦᱚᱸ ᱠᱟᱹᱴᱤᱡ ᱠᱟᱹᱴᱤᱡ ᱫᱚ ᱫᱟᱜ ᱮ ᱜᱮᱭᱟ ᱱᱟᱠᱷᱟᱱ ᱜᱟᱰᱟ ᱠᱚᱨᱮ ᱫᱚ ᱛᱟᱦᱚᱞᱮ ᱢᱟᱱᱮ ᱫᱟᱜ ᱫᱚ ᱟᱹᱛᱩ ᱠᱟᱱᱟ ᱥᱮ ᱵᱟᱝ
ᱦᱳᱭ ᱟᱹᱛᱩᱜ ᱠᱟᱱ ᱜᱮᱭᱟ ᱜᱟᱰᱟ ᱠᱚᱨᱮᱫ ᱫᱚ ᱫᱟᱜ ᱫᱚ ᱦᱟᱸᱜ ᱟᱹᱛᱩ ᱵᱟᱲᱟᱜ ᱠᱟᱱ ᱜᱮᱭᱟ
ᱢᱟᱱᱮ ᱱᱟᱣᱟ ᱫᱟᱜ ᱦᱮᱡ ᱞᱮᱱᱠᱷᱟᱱ ᱛᱚ ᱱᱟᱜ ᱠᱷᱟᱱ ᱦᱟᱹᱠᱳ ᱠᱚᱠᱚ ᱧᱟᱢᱚᱜ ᱜᱮᱭᱟ ᱫᱟᱹᱲ ᱜᱮᱭᱟ ᱠᱚ ᱛᱟᱦᱚᱞᱮ ᱦᱟᱹᱠᱳ ᱠᱚᱯᱮ ᱥᱟᱵ ᱵᱟᱲᱟᱭᱮᱫ ᱠᱚᱣᱟ ᱥᱮ ᱵᱟᱝ
ᱟᱫᱚ ᱦᱟᱹᱠᱩ ᱫᱚᱦᱟᱸᱜ ᱩᱱᱟᱹᱜ ᱴᱟᱜ ᱫᱚ ᱟᱹᱣᱨᱤ ᱫᱟᱜᱟᱭ ᱢᱟᱱᱮ ᱦᱟᱹᱠᱩ ᱠᱚ ᱩᱰᱩᱠᱚᱜ ᱞᱮᱠᱟ ᱫᱚ ᱢᱟᱱᱮ ᱥᱮ ᱜᱟᱰᱟ ᱡᱟᱹᱥᱛᱤ ᱧᱚᱜ ᱵᱟᱭ ᱫᱟᱜ ᱞᱮᱠᱷᱟᱱ ᱜᱟᱰᱟ ᱨᱮᱱ ᱦᱟᱹᱠᱩ ᱵᱟᱹᱭᱦᱟᱹᱲ ᱥᱮᱫ ᱫᱚ ᱵᱟᱠᱚ ᱨᱟᱠᱟᱵᱼᱟ ᱥᱮ ᱡᱟᱹᱥᱛᱤ ᱧᱚᱜ ᱵᱟᱭ ᱫᱟᱜ ᱞᱮᱠᱷᱟᱱ ᱫᱚ ᱯᱩᱠᱷᱨᱤ ᱨᱮᱱ ᱦᱟᱹᱠᱳ ᱦᱚᱸ ᱵᱟᱠᱚ ᱩᱰᱩᱠᱚᱜᱼᱟ ᱥᱮᱫ
ᱳᱦᱳ ᱦᱳᱭ ᱦᱳᱭ
ᱛᱟᱦᱚᱞᱮ ᱦᱟᱸᱜ ᱚᱱᱠᱟ ᱫᱚ ᱱᱤᱛᱚᱜ ᱫᱚ ᱵᱟᱝ ᱤᱭᱟᱹ ᱦᱩᱭᱩᱜ ᱠᱟᱱᱟ
ᱚ ᱟᱪᱪᱷᱟ ᱟᱪᱪᱷᱟ ᱧᱮᱞ ᱢᱮ ᱱᱤᱛᱚᱜ ᱫᱚ ᱦᱟᱹᱠᱩ ᱠᱚᱦᱚᱸ ᱚᱠᱟᱨᱮᱢ ᱧᱟᱢ ᱠᱚᱣᱟᱜᱼᱟ ᱠᱷᱮᱛᱨᱮ ᱡᱟᱦᱟᱸ ᱠᱷᱮᱛᱨᱮ ᱦᱩᱲᱳ ᱠᱚ ᱡᱚᱢᱮᱫ ᱛᱟᱭᱟ ᱵᱟᱝᱠᱷᱟᱱ ᱫᱚ ᱡᱚᱠᱷᱚᱱ ᱨᱚᱦᱚᱭ ᱫᱟᱠᱚ ᱩᱱ‌ ᱥᱩᱢᱟᱹᱭ ᱜᱮ ᱥᱟᱨ ᱤᱭᱩᱨᱤ ᱠᱚ ᱪᱷᱩᱲᱤᱭᱼᱟᱜ ᱠᱟᱱᱟ ᱦᱮᱸ ᱠᱤᱱᱛᱩ ᱦᱟᱹᱠᱩ ᱠᱟᱴᱠᱚᱢ ᱫᱚ ᱚᱠᱟᱨᱮᱢ ᱧᱟᱢ ᱠᱚᱣᱟ ᱟᱫᱚ ᱦᱟᱹᱠᱩ ᱠᱟᱴᱠᱚᱢ ᱫᱚ ᱵᱟᱠᱚ ᱧᱟᱢᱚᱜ ᱠᱟᱱᱟ
ᱦᱟᱹᱠᱩ ᱠᱟᱴᱠᱚᱢ ᱥᱮ ᱜᱚᱝᱜᱷᱟ ᱦᱚ ᱱᱮᱛᱟᱨ ᱢᱟ ᱜᱚᱸᱜᱷᱟ ᱦᱚᱸᱠᱚ ᱠᱚᱢ ᱟᱠᱟᱱ
ᱮ ᱵᱟᱝ ᱵᱟᱝ ᱦᱮᱸ ᱦᱮᱸ ᱞᱟᱦᱟ ᱛᱮᱫᱚ ᱢᱤᱫᱴᱟᱝ ᱠᱷᱮᱛᱨᱮᱜᱮ ᱟᱢ ᱟᱹᱰᱤ ᱜᱟᱱᱮᱢ ᱜᱚᱝᱜᱷᱟ ᱠᱚᱢ ᱦᱟᱞᱟᱝ ᱜᱚᱫ ᱠᱟᱭᱟ ᱦᱮᱸ ᱟᱨ ᱱᱮᱛᱟᱨ ᱵᱟᱨᱭᱟ ᱫᱚᱥ ᱵᱟᱨᱚᱴᱤ ᱠᱷᱮᱛ ᱪᱟᱞᱟᱜ ᱢᱮ ᱛᱟ ᱨᱮᱦᱚᱸ ᱩᱱᱟᱹᱜ ᱜᱚᱝᱜᱷᱟ ᱵᱟᱢ ᱧᱟᱢ
ᱟᱫᱚ ᱡᱷᱚᱛᱚ ᱛᱚ ᱨᱟᱱ ᱟᱛᱮᱫ ᱠᱚ ᱦᱳᱭ ᱛᱟᱨᱮ ᱨᱮᱫᱚ ᱛᱟᱦᱮᱱᱟᱭ ᱪᱤᱠᱟᱹᱛᱮ ᱩᱱᱤ ᱢᱟ ᱡᱤᱣᱤ ᱱᱟᱥᱟᱜ ᱠᱟᱱ ᱛᱟᱭᱟ ᱥᱮ
ᱦᱮᱸ ᱦᱮᱸ
ᱟᱨ ᱮᱱᱛᱮ ᱨᱮᱦᱚᱸ ᱦᱩᱲᱩ ᱠᱚᱦᱚᱸ ᱵᱟᱵᱚᱱ ᱟᱨᱡᱟᱣ ᱫᱟᱲᱮᱭᱟᱜ ᱠᱟᱱᱟ ᱩᱱᱟᱹᱜ ᱥᱟᱨ ᱪᱟᱥ ᱥᱟᱨ ᱪᱟᱯᱟᱱ ᱠᱟᱛᱮ ᱦᱚᱸ ᱟᱨ ᱯᱟᱹᱦᱤᱞ ᱦᱚᱲ ᱫᱚᱠᱚ ᱞᱟᱹᱭᱮᱫ ᱛᱟᱦᱮᱸᱫ ᱵᱤᱱᱟᱹ ᱥᱟᱨ ᱛᱮᱜᱮ ᱩᱱᱠᱩ ᱫᱚ ᱦᱟᱹᱠᱩ ᱠᱚᱦᱚᱸ ᱫᱚᱢᱮ ᱠᱚ ᱧᱟᱢᱮᱫ ᱠᱚ ᱛᱟᱦᱮᱸᱫ ᱩᱱᱫᱚ ᱟᱨ ᱦᱩᱲᱩ ᱠᱚᱦᱚᱸ ᱚᱱᱠᱟ ᱜᱮ ᱦᱩᱭᱩᱜ ᱠᱟᱱ ᱛᱟᱦᱮᱸᱫ
ᱦᱮᱸ ᱱᱮᱛᱟᱨ ᱫᱚ ᱞᱟᱦᱟ ᱛᱮᱫᱚ ᱦᱟᱹᱠᱩ ᱠᱟᱴᱠᱚᱢ ᱦᱚᱸ ᱫᱚᱢᱮ ᱠᱚ ᱧᱟᱢᱚᱜ ᱛᱟᱦᱮᱸᱜᱼᱟ ᱢᱟᱱᱮ ᱩᱱᱫᱚᱥᱟᱨ ᱠᱚ ᱵᱟᱠᱚ ᱠᱚ ᱢᱟ ᱛᱟᱦᱮᱸᱜᱼᱟ ᱥᱩᱫᱩ ᱚᱱᱮ ᱜᱩᱨᱤᱡ ᱠᱚᱜᱮ ᱡᱟᱦᱟᱸ ᱫᱚᱠᱚ ᱞᱟᱹᱭᱟ ᱚᱱᱟ ᱛᱮᱜᱮ ᱡᱟᱦᱟᱸ ᱛᱤᱱᱟᱹᱜ ᱩᱰᱤᱝ ᱦᱩᱭᱩᱜᱼᱟ ᱦᱩᱭᱩᱜᱼᱟ ᱵᱟᱝᱠᱷᱟᱱ ᱫᱚ ᱵᱟᱝ ᱚᱱᱟ ᱠᱚ ᱛᱮᱫ ᱫᱚ ᱵᱟᱝ ᱱᱟᱥᱮᱼᱟ ᱥᱮ ᱚᱱᱠᱟ ᱦᱟᱹᱠᱩ ᱠᱟᱴᱠᱚᱢ ᱦᱚ ᱩᱱ ᱫᱚᱢᱮ ᱠᱚ ᱧᱟᱢᱚᱜ ᱛᱟᱦᱮᱜ ᱫᱚᱠᱚ ᱛᱟᱦᱮᱸ ᱫᱟᱲᱮᱭᱟᱜ ᱛᱟᱦᱮᱸ ᱦᱮᱸ ᱟᱨ ᱱᱤᱭᱟ ᱡᱩᱜᱽ ᱨᱮᱫᱚ ᱵᱟᱵᱟᱨᱮ ᱪᱮ ᱨᱟᱱ ᱠᱚᱠᱚ ᱮᱢᱟᱜ ᱠᱟᱱᱟ ᱦᱟᱹᱠᱩ ᱠᱟᱴᱠᱚᱢ ᱚᱠᱟ ᱨᱮᱢ ᱧᱟᱢᱮᱭᱟ
ᱜᱚᱝᱜᱷᱟ ᱵᱟᱠᱚ ᱧᱟᱢᱚᱜ ᱠᱟᱱᱟ ᱦᱟᱹᱠᱩ ᱠᱟᱴᱠᱚᱢ ᱢᱟ ᱩᱱᱤ ᱢᱟ ᱞᱟᱦᱟᱨᱮ ᱩᱱ ᱦᱚᱲ ᱚᱱᱟ ᱨᱟᱱ ᱛᱮᱫᱚ ᱜᱚᱝᱜᱷᱟ ᱫᱚ ᱛᱟᱣ ᱩᱱᱠᱩ ᱫᱚ ᱨᱟᱱ ᱠᱚᱠᱚ ᱥᱟᱦᱟᱣᱟ ᱮᱱᱛᱮ ᱨᱮᱦᱚᱸ ᱵᱟᱠᱚ ᱧᱟᱢᱚᱜ ᱠᱟᱱᱟ ᱜᱚᱸᱜᱷᱟ
ᱦᱮᱸ ᱟᱨ ᱩᱱᱠᱩ ᱫᱚ ᱞᱟᱦᱟᱨᱮ
ᱦᱩᱸ ᱟᱫᱚ ᱦᱟᱸᱜ ᱢᱤᱫ ᱵᱟᱨ ᱫᱚᱼᱼ ᱧᱟᱢ ᱵᱟᱲᱟᱜ ᱜᱮᱭᱟ ᱟᱫᱚ ᱡᱟᱹᱥᱛᱤ ᱧᱚᱜ ᱵᱟᱭ ᱫᱟᱜ ᱞᱮᱠᱷᱟᱱ ᱦᱟᱸᱜ ᱩᱱᱠᱩ ᱫᱚ ᱦᱟᱸᱜ ᱵᱟᱠᱚ ᱧᱟᱢᱚᱜᱼᱟ ᱱᱤᱛᱚᱜ ᱫᱚ ᱟᱨᱠᱤ
ᱦᱩᱸ ᱵᱟᱝᱟ ᱵᱟᱝᱟ
ᱦᱩᱸ
ᱦᱳᱭ
ᱛᱟᱦᱞᱮ ᱟᱯᱮ ᱚᱱᱛᱮ ᱧᱟᱢ ᱵᱟᱲᱟᱜ ᱠᱟᱱᱟ ᱥᱮᱼᱼ
ᱪᱮᱞᱤ ᱵᱟᱝ ᱵᱟᱝ ᱟᱞᱮ ᱱᱚᱛᱮ ᱢᱟ ᱵᱟᱨ ᱼᱼ ᱚᱱᱟ ᱵᱤᱥ ᱠᱚᱠᱚ ᱮᱢᱟᱜ ᱠᱟᱱᱛᱮ ᱟᱵᱟᱨ ᱵᱟᱝ ᱜᱮ ᱱᱚᱛᱮ ᱦᱚᱸᱼᱼ ᱦᱟᱹᱠᱩ ᱠᱟᱴᱠᱚᱢ ᱫᱚ ᱵᱟᱹᱱᱩᱜ ᱠᱚᱣᱟ ᱵᱟᱠᱚ ᱧᱟᱢᱚᱜ ᱠᱟᱱᱟ
ᱟᱸᱪᱷᱟ ᱪᱷᱟ
ᱦᱳᱭ ᱦᱳᱭ
ᱛᱟᱞᱦᱮ ᱚᱱᱠᱟ ᱯᱚᱨᱚᱵᱽ ᱯᱟᱹᱞᱤ ᱞᱟᱹᱭ ᱞᱮᱠᱷᱟᱱ ᱪᱮᱫ ᱠᱚ ᱟᱯᱮ ᱥᱮᱫ ᱫᱚ ᱡᱟᱹᱥᱛᱤ ᱧᱚᱜ ᱦᱩᱭᱩᱜ ᱜᱮᱭᱟ ᱼᱼ ᱪᱮᱫ ᱚᱱᱠᱟ ᱠᱟᱹᱴᱤᱡᱽ ᱨᱚᱢᱚᱡᱽ ᱨᱟᱹᱥᱠᱟᱹ ᱨᱚᱢᱚᱡᱽ ᱥᱟᱺᱦᱤᱡ ᱚᱠᱟ ᱠᱚ ᱯᱚᱨᱚᱵᱽᱼᱼ
ᱟᱞᱮ ᱥᱮᱫ ᱫᱚ ᱥᱮᱨᱚᱠᱚᱢ ᱵᱤᱠᱷᱟᱛᱚ ᱯᱚᱨᱚᱵᱽ ᱫᱚ ᱦᱩᱭᱩᱜ ᱠᱟᱱᱟ ᱯᱟᱴᱟ ᱵᱤᱸᱫᱷᱟᱹᱼᱼ
ᱵᱟ ᱚᱱᱠᱟᱱᱟᱜ ᱫᱚ ᱵᱟᱹᱧ ᱞᱟᱹᱭᱮᱜᱼᱟ ᱢᱟᱱᱮ ᱡᱟᱦᱟᱸ ᱟᱹᱛᱩ ᱠᱚᱨᱮᱫ ᱵᱚᱱ ᱢᱟᱱᱟᱣ ᱵᱟᱛᱟᱣᱟ
ᱚᱱᱟ ᱠᱚᱫᱚ ᱦᱩᱭᱩᱜ ᱠᱟᱱᱟ ᱱᱟᱜ ᱠᱷᱟᱱ ᱵᱷᱟᱹᱜᱤ ᱫᱚ ᱦᱩᱭᱩᱜ ᱛᱟᱞᱮᱭᱟ ᱵᱟᱦᱟ ᱜᱮ ᱥᱚᱨᱦᱟᱭ ᱫᱚ ᱚᱱᱟ ᱠᱷᱚᱱᱟᱜ ᱠᱚᱢ ᱧᱚᱜ ᱠᱟᱹᱴᱤᱡ ᱨᱟᱹᱥᱠᱟᱹ ᱧᱚᱜ
ᱦᱩᱸ
ᱢᱟᱱᱮ ᱨᱟᱹᱥᱠᱟᱹ ᱫᱚ ᱨᱟᱹᱥᱠᱟᱹ ᱜᱮ ᱢᱟᱱᱮ ᱵᱟᱦᱟ ᱫᱚ ᱡᱷᱚᱛᱚ ᱠᱷᱚᱱᱟᱜ ᱠᱟᱹᱴᱤᱡ ᱨᱟᱹᱥᱠᱟᱹ ᱧᱚᱜ ᱜᱮ ᱦᱩᱭᱩᱜ ᱛᱟᱞᱮ ᱜᱮᱭᱟ
ᱟᱪᱪᱷᱟ ᱪᱷᱟ ᱠᱟᱨᱟᱢ ᱠᱚᱫᱚ ᱵᱟᱝ ᱦᱩᱭᱩᱜ ᱜᱮᱭᱟ?
ᱩᱸ ᱠᱟᱨᱟᱢ ᱠᱚᱫᱚ ᱵᱟᱝ ᱦᱩᱭᱩᱜ ᱛᱟᱞᱮ ᱜᱮᱭᱟ ᱟᱞᱮᱭᱟᱜ ᱫᱚ
ᱚ ᱦᱳᱭᱼᱼ
ᱟᱯᱮᱭᱟᱜ ᱠᱟᱨᱟᱢ ᱦᱩᱭᱩᱜ ᱛᱟᱯᱮ ᱜᱮᱭᱟ ᱦᱳᱭᱛᱚ?
ᱦᱳᱭ ᱟᱞᱮ ᱱᱚᱛᱮ ᱫᱚ ᱦᱩᱭᱩᱜᱼᱟ ᱵᱟᱦᱟ, ᱥᱚᱨᱦᱟᱭ, ᱠᱟᱨᱟᱢ, ᱥᱟᱠᱨᱟᱛ ᱡᱚᱛᱚ ᱜᱮ ᱠᱟᱨᱟᱢ ᱦᱚᱸ ᱟᱹᱰᱤ ᱨᱟᱹᱥᱠᱟᱹ ᱥᱟᱺᱦᱤᱡ ᱜᱮ ᱱᱚᱸᱰᱮ ᱟᱞᱮ ᱱᱚᱸᱰᱮ ᱛᱚ ᱠᱟᱨᱟᱢ ᱫᱚᱱ ᱨᱮᱱᱟᱜ ᱠᱚᱢᱯᱤᱴᱤᱥᱚᱱ ᱦᱚᱸᱠᱚ ᱫᱚᱦᱚᱭᱟ ᱟᱨᱠᱤ ᱟᱞᱮ ᱴᱷᱮᱡ ᱛᱟᱦᱞᱮ ᱚᱱᱠᱟ ᱟᱭᱢᱟ ᱜᱟᱱᱼᱼ ᱠᱚ ᱦᱤᱡᱩᱜᱼᱟ ᱠᱟᱨᱟᱢ ᱫᱚᱱ ᱠᱚ ᱛᱟᱞᱦᱮ ᱦᱚᱲ ᱠᱚᱦᱚᱸ ᱧᱮᱧᱮᱞ ᱦᱚᱲ ᱠᱚᱦᱚᱸ ᱟᱭᱢᱟ ᱜᱟᱱ ᱜᱮᱠᱚ ᱦᱤᱡᱩᱜᱼᱟ
ᱚ ᱟᱪᱪᱷᱟ ᱤᱧᱫᱚ ᱠᱟᱨᱟᱢ ᱫᱚᱱ ᱫᱚ ᱱᱟᱜ ᱜᱷᱟᱡᱽ ᱧᱮᱞ ᱦᱚᱸ ᱵᱟᱹᱧ ᱧᱮᱞ ᱠᱟᱫᱟ ᱟᱨ ᱵᱟᱰᱟᱭ ᱦᱚᱸ ᱚᱱᱟᱼᱼ ᱠᱚᱨᱮᱱᱟᱜ ᱯᱨᱚᱥᱮᱥ ᱠᱚᱫᱚ ᱵᱟᱹᱧ ᱵᱟᱰᱟᱭᱟ ᱪᱮᱫᱞᱮᱠᱟ ᱠᱟᱛᱮ ᱪᱮᱫᱞᱮᱠᱟᱭᱟ ᱠᱚ ᱚᱱᱟ ᱠᱚᱫᱚ ᱩᱱᱟᱹᱜ ᱵᱟᱹᱧ ᱵᱟᱰᱟᱭ ᱜᱮᱭᱟ ᱠᱟᱨᱟᱢ ᱫᱚ ᱱᱤᱭᱟᱹ ᱫᱚ ᱥᱩᱫᱩᱧ ᱵᱟᱲᱟᱭᱟ ᱡᱮ ᱠᱟᱨᱟᱢ ᱫᱚᱱ ᱦᱩᱭᱩᱜ ᱜᱮᱭᱟ ᱵᱚᱞᱮ
ᱚᱻᱚ ᱦᱮᱸ ᱛᱚ ᱟᱫᱚ ᱢᱟ ᱮᱱᱛᱮᱫ ᱵᱟᱢ ᱧᱮᱞ ᱠᱟᱜ ᱠᱷᱟᱜ ᱚᱱᱟ ᱵᱟᱨᱮᱛᱮ ᱵᱟᱨ ᱯᱮ ᱠᱟᱛᱷᱟ ᱵᱟᱢ ᱟᱸᱡᱚᱢ ᱞᱮᱠᱷᱟᱱ ᱫᱚ ᱪᱤᱠᱟᱹᱛᱮᱢ ᱵᱩᱡᱟ
ᱦᱳᱭ ᱦᱳᱭ ᱟᱢ ᱫᱚᱢ ᱵᱟᱲᱟᱭ ᱜᱮᱭᱟ ᱥᱮ ᱮᱸᱻ
ᱤᱧ ᱦᱚᱸ ᱵᱟᱲᱟᱭ ᱫᱚ ᱵᱟᱹᱧ ᱵᱟᱲᱟᱭᱟ ᱦᱟᱞᱠᱟ ᱞᱮᱠᱟᱧ ᱵᱟᱲᱟᱭᱟ, ᱟᱫᱚ ᱤᱧ ᱫᱚ ᱵᱟᱲᱟᱭ ᱫᱚᱧ ᱵᱟᱲᱟᱭ ᱠᱮᱜᱮᱭᱟ ᱡᱩᱫᱤᱭᱳᱼᱼ ᱟᱫᱚ ᱚᱱᱠᱟ ᱮᱠᱴᱟ ᱤᱧ ᱫᱚ ᱚᱲᱟᱜ ᱨᱮᱜᱮ ᱵᱟᱹᱧ ᱛᱟᱦᱮᱱᱟ ᱥᱮ ᱯᱚᱨᱚᱵᱽ ᱯᱟᱹᱞᱤ ᱠᱚᱨᱮᱜ ᱦᱚᱸ ᱵᱟᱹᱧ ᱪᱟᱞᱟᱣ ᱵᱟᱲᱟᱜ ᱜᱮᱭᱟ ᱟᱹᱰᱤ ᱵᱟᱭᱪᱟᱱᱥ ᱨᱮᱼᱼ ᱥᱚᱨᱦᱟᱭ ᱠᱚᱨᱮ ᱤᱧ ᱥᱚᱨᱦᱟᱭ ᱨᱮ ᱛᱮᱫ ᱤᱧ ᱛᱟᱦᱮᱱ ᱜᱮᱭᱟ ᱚᱱᱟ ᱦᱚᱸ ᱵᱤᱼᱼ ᱥᱤ ᱫᱤᱱ ᱫᱚ ᱵᱟᱝ ᱠᱟᱨᱚᱱ ᱥᱚᱨᱦᱟᱭ ᱨᱮᱫᱚ ᱦᱟᱸᱜ ᱪᱷᱩᱴᱤ ᱠᱚ ᱛᱟᱦᱮᱱ ᱜᱮᱭᱟ ᱛᱚ ᱟᱭᱢᱟ ᱜᱟᱱ
ᱦᱳᱭ ᱦᱳᱭ
ᱟᱨ ᱚᱱᱟ ᱦᱚᱸ ᱠᱟᱹᱞᱤᱼᱼ ᱯᱩᱡᱟᱹ ᱨᱮᱞᱮ ᱥᱚᱨᱦᱟᱭᱚᱜ ᱛᱮ ᱪᱷᱩᱴᱤ ᱛᱟᱦᱮᱱᱟ ᱵᱟᱠᱷᱟᱱ ᱫᱚ ᱟᱭᱢᱟ ᱦᱚᱲ ᱫᱚ ᱯᱩᱨᱱᱤᱢᱟ ᱠᱚᱨᱮ ᱠᱚ ᱥᱚᱨᱦᱟᱭᱚᱜᱼᱟ ᱥᱮ
ᱦᱮᱸ ᱦᱮᱸ ᱵᱟᱝᱟ ᱟᱞᱮ ᱦᱚᱸ ᱥᱚᱨᱦᱟᱭ ᱫᱚ ᱱᱟᱜ ᱠᱷᱟᱱ ᱼᱼ ᱯᱩᱱᱱᱤᱢᱟ ᱨᱮᱫᱚ ᱵᱟᱞᱮ ᱥᱚᱨᱦᱟᱭᱚᱜᱼᱟ ᱠᱟᱞᱤ ᱯᱩᱡᱟᱹ ᱨᱮᱜᱮ
ᱟᱪᱪᱷᱟ ᱟᱪᱪᱷᱟ
ᱦᱳᱭ ᱦᱩᱸᱢ
ᱟᱪᱪᱷᱟ ᱛᱟᱦᱞᱮ ᱟᱯᱮ ᱫᱚ ᱚᱱᱟ ᱫᱤᱥᱚᱢ ᱢᱮᱱ ᱞᱮᱠᱷᱟᱱ ᱫᱚ ᱪᱮᱫ ᱫᱤᱥᱚᱢ ᱯᱮ ᱯᱟᱲᱟᱜ ᱠᱟᱱᱟ ᱡᱟᱦᱟᱸ ᱫᱚᱠᱚ ᱢᱮᱱᱮᱫᱼᱼ ᱠᱟ ᱱᱚᱝᱠᱟ ᱢᱟᱱ ᱵᱟᱦᱨᱟ ᱛᱩᱝ ᱪᱷᱳᱣᱟᱱᱤ
ᱤᱧ ᱫᱚ ᱚᱱᱟ ᱠᱚᱫᱚ ᱴᱷᱤᱠ ᱵᱟᱹᱧ ᱵᱟᱨᱟᱭᱟ᱾ ᱟᱞᱮ ᱫᱚ ᱚᱱᱟᱠᱚ ᱫᱤᱥᱚᱢ ᱠᱚ ᱠᱷᱚᱱ ᱫᱚ ᱚᱠᱟᱴᱟᱜ ᱫᱤᱥᱚᱢ ᱞᱮ ᱞᱟᱲᱟᱜ-ᱟ᱾ ᱱᱟᱜ ᱠᱷᱟᱱ ᱚᱱᱟ ᱠᱚᱫᱚ ᱫᱦᱟᱨᱚᱱᱟ ᱵᱟᱹᱱᱩᱜ ᱛᱤᱧᱟ᱾ ᱛᱟᱦᱚᱞᱮ ᱢᱟᱱᱮ ᱟᱯ ᱯᱮ ᱫᱚ ᱚᱠᱟᱴᱟᱜ ᱫᱤᱥᱚᱢ ᱯᱮ ᱯᱟᱨᱟᱜ-ᱟ᱾
ᱟᱞᱮ ᱫᱚ ᱦᱟᱸᱜ ᱪᱷᱳᱣᱟᱱᱤ ᱞᱮ ᱯᱟᱲᱟᱜ ᱠᱟᱱᱟ᱾
ᱢᱟᱱᱮ ᱚᱝᱠᱟᱱᱟᱜ ᱫᱤᱥᱚᱢ ᱠᱚᱫᱚ ᱛᱤᱱᱟᱹᱜ ᱮ ᱧᱩᱛᱩᱢ ᱦᱮᱱᱟᱜ-ᱟ? ᱞᱟᱹᱭ ᱠᱮᱫᱟᱢ ᱢᱟᱱ
ᱧᱩᱛᱩᱢ ᱫᱚ ᱟᱭᱢᱟ ᱜᱟᱱ ᱜᱮ ᱦᱮᱱᱟᱜᱼᱟ ᱤᱧ ᱦᱚᱸ ᱩᱱᱟᱹᱜᱴᱟ ᱫᱚ ᱵᱟᱹᱧ ᱵᱟᱲᱟᱭᱟ᱾ ᱡᱟᱸᱦᱟ ᱞᱮᱠᱟ ᱤᱧ ᱛᱤᱱᱟᱹᱜ ᱤᱧ ᱟᱸᱡᱚᱢ ᱟᱠᱟᱫᱟ ᱧᱮᱞ ᱢᱮᱧ ᱞᱟᱹᱭᱟᱢ ᱠᱟᱱᱟ ᱦᱮᱸ ᱥᱮ᱾
ᱦᱮᱸ ᱞᱟᱹᱭ ᱢᱮ᱾
ᱢᱟᱱᱮ ᱢᱟᱱ, ᱢᱟᱱ ᱫᱤᱥᱚᱢ, ᱵᱟᱨᱦᱟ ᱫᱤᱥᱚᱢ᱾ ᱫᱷᱟᱲ ᱫᱤᱥᱚᱢ ᱛᱟ ᱯᱚᱨᱮ ᱫᱷᱟᱲ ᱯᱚᱨᱮ ᱫᱟᱢᱯᱟᱲᱟ, ᱥᱟᱛ, ᱥᱤᱠᱟᱹᱨ ᱪᱷᱳᱣᱟᱱᱤ, ᱛᱩᱝ᱾ ᱟᱫᱚ ᱵᱟᱹᱧ ᱫᱤᱥᱟᱹᱭᱮ-ᱟ ᱩᱱᱟᱹᱜ ᱴᱟ ᱫᱚ ᱚᱱᱟ ᱛᱩᱝ ᱦᱟᱹᱵᱤᱡ